ᱡᱚᱦᱟᱨ ᱜᱮ ᱜᱚᱢᱠᱮ
ᱦᱩᱸ ᱡᱚᱦᱟᱨ ᱜᱮ ᱜᱚᱝᱠᱮ
ᱞᱟᱹᱭ ᱵᱤᱱ
ᱱᱟᱯᱟᱭ ᱵᱟᱲᱟ ᱜᱮ ᱢᱮᱱᱟᱜ ᱵᱤᱱᱟ
ᱦᱮᱸ ᱱᱟᱯᱟᱭ ᱵᱟᱲᱟ ᱜᱮ ᱢᱮᱱᱟᱜ ᱞᱤᱧᱟᱹ
ᱟᱫᱚ ᱟᱯᱮ ᱚᱱᱛᱮ ᱫᱚ ᱪᱮᱫ ᱞᱮᱠᱟᱭ ᱫᱟᱜ ᱵᱟᱲᱟ ᱠᱮᱜᱼᱟ
ᱟᱞᱮ ᱱᱚᱱᱛᱮ ᱟᱹᱰᱤ ᱱᱟᱯᱟᱭ ᱜᱮ ᱫᱟᱜ ᱠᱟᱜ-ᱟᱭ
ᱟᱫᱚ ᱛᱚᱲᱟ ᱠᱚᱯᱮ ᱜᱤᱰᱤ ᱵᱟᱲᱟ ᱠᱮᱜᱼᱟ ᱥᱮ ᱵᱟᱝᱟ
ᱛᱚᱲᱟ ᱠᱚ ᱟᱹᱣᱨᱤᱞᱮ ᱜᱤᱰᱤᱭᱟ ᱠᱤᱪᱷᱩ ᱜᱤᱰᱤ ᱠᱚ ᱟᱨᱟᱢᱵᱚ ᱟᱠᱟᱜᱼᱟ ᱟᱞᱮ ᱱᱚᱛᱮ ᱢᱟ ᱟᱯᱮ ᱚᱱᱛᱮ ᱫᱚ ᱪᱮᱫ ᱞᱮᱠᱟ
ᱟᱞᱮ ᱱᱚᱛᱮ ᱦᱚᱸ ᱚᱱᱠᱟ ᱜᱮ
ᱫᱟᱜ ᱵᱟᱲᱟ ᱠᱮᱜ-ᱟᱭ ᱥᱮ ᱵᱟᱝᱟ
ᱦᱩᱸᱻ ᱫᱟᱜ ᱫᱚᱭ ᱫᱟᱜ ᱵᱟᱲᱟ ᱠᱟᱜᱼᱟ ᱦᱟᱸᱜ ᱜᱷᱩᱴᱩᱢᱩᱴᱩ ᱠᱚᱫᱚ ᱵᱟᱝ-ᱟ ᱜᱟᱹᱦᱤᱨ ᱠᱚᱨᱮ ᱜᱮ ᱫᱟᱜ ᱠᱚ ᱠᱟᱹᱡ ᱡᱚᱢᱟ ᱵᱟᱲᱟ ᱟᱠᱟᱱᱟ ᱵᱟᱠᱷᱟᱱ ᱫᱚ ᱜᱷᱩᱴᱩ ᱠᱚᱨᱮ ᱫᱚ ᱦᱟᱸᱜ ᱟᱹᱣᱨᱤᱭᱟ
ᱫᱤᱭᱮ ᱛᱟᱨᱯᱚᱨᱮ ᱛᱚᱲᱟ ᱠᱚᱯᱮ ᱜᱤᱰᱤ ᱵᱟᱲᱟ ᱟᱠᱟᱜ-ᱟ ᱥᱮ ᱵᱟᱝᱟ
ᱛᱚᱲᱟ ᱞᱮ ᱜᱤᱰᱤᱭ ᱠᱟᱫ-ᱟ ᱫᱷᱩᱲᱤ ᱛᱚᱲᱟ ᱜᱮᱞᱮ ᱜᱤᱰᱤ ᱞᱮᱫ ᱛᱟᱦᱮᱸᱫ ᱞᱚᱥᱚᱫ ᱛᱚᱲᱟ ᱢᱟ ᱚᱱᱠᱟ ᱟᱹᱣᱨᱤ ᱫᱟᱜᱚᱜᱼᱟ ᱟᱞᱮ ᱥᱮᱱ ᱢᱟ ᱚᱱᱟᱛᱮ ᱦᱟᱜ ᱞᱚᱥᱚᱫ ᱛᱚᱲᱟ ᱫᱚ ᱟᱣᱨᱤ ᱞᱮ ᱜᱤᱰᱤᱭᱟ
ᱚ ᱫᱟᱜ ᱠᱚᱫᱚ ᱵᱟᱹᱫᱽ ᱨᱮ ᱵᱟᱹᱱᱩᱜᱼᱟᱱᱛᱮ ᱱᱮᱛᱟᱨ ᱫᱚ ᱫᱟᱜ ᱠᱮᱫᱼᱟ ᱩᱱᱟᱹᱝ ᱵᱟᱝ ᱡᱚᱢᱟ
ᱵᱟᱝ ᱡᱚᱢᱟ ᱟᱠᱟᱱᱟ ᱜᱷᱩᱴᱩ ᱠᱚᱨᱮ ᱢᱟ ᱵᱟᱝ ᱡᱚᱢᱟ ᱟᱠᱟᱱ ᱜᱮᱭᱟ ᱜᱟᱹᱛᱤᱨ ᱨᱮᱦᱚᱸ ᱢᱚᱴᱟᱢᱩᱴᱤ ᱜᱷᱟᱛᱤᱨ ᱜᱷᱟᱛᱤᱨ ᱧᱚᱜ ᱨᱮᱱᱟᱜ ᱜᱮ ᱫᱟᱜ ᱠᱚ ᱢᱮᱱᱟᱜᱼᱟ ᱵᱟᱠᱷᱟᱱ ᱫᱚ ᱚᱱᱠᱟ ᱫᱚᱦᱟᱸᱜ ᱫᱟᱜ ᱫᱚ ᱟᱞᱮ ᱥᱮᱱ ᱫᱚ ᱵᱟᱹᱱᱩᱜᱼᱟ
ᱟᱞᱮ ᱱᱚᱛᱮ ᱢᱟ ᱞᱟᱜᱟᱛᱟᱨ ᱜᱮ ᱠᱚᱭᱮᱠᱴᱟ ᱫᱤᱱ ᱢᱟ ᱠᱷᱩᱵ ᱮ ᱫᱟᱜ ᱠᱮᱜᱼᱟ ᱱᱤᱨᱱᱚ ᱪᱟᱯ ᱞᱮᱠᱟ ᱜᱮ
ᱟᱪᱪᱷᱟ ᱟᱪᱪᱷᱟ ᱟᱫᱚ ᱛᱟᱦᱚᱞᱮ ᱪᱮᱫ ᱛᱚᱲᱟ ᱠᱚᱯᱮ ᱜᱤᱰᱤ ᱜᱚᱫ ᱠᱮᱜᱼᱟ
ᱦᱚᱸ ᱥᱚᱨᱱᱚ ᱠᱚᱜᱮ ᱜᱤᱰᱤ ᱵᱟᱲᱟ ᱦᱩᱭ ᱠᱟᱱᱟ ᱱᱤᱛᱚᱜ ᱞᱟᱦᱟ ᱢᱟ ᱥᱚᱨᱱᱚ ᱜᱮ ᱜᱤᱰᱤ ᱦᱩᱭᱩᱜ ᱠᱟᱱᱟ ᱛᱟᱨ ᱛᱟᱨᱯᱚᱨᱮ ᱵᱟᱹᱭ ᱵᱟᱹᱭᱛᱮ ᱵᱟᱠᱥᱟ ᱵᱷᱳᱜᱽ ᱠᱚ ᱜᱤᱰᱤ ᱦᱩᱭᱩᱜᱼᱟ ᱾
ᱫᱮᱨᱤ ᱧᱚᱜᱚᱜᱼᱟ ᱚᱱᱟ ᱢᱟ ᱾
ᱟᱪᱪᱷᱟ ᱢᱟᱲᱟᱝ ᱥᱮᱨᱢᱟ ᱵᱟᱠᱥᱟ ᱵᱷᱳᱜᱽ ᱪᱮᱫ ᱞᱮᱠᱟ ᱯᱮ ᱦᱩᱭ ᱦᱚᱪᱚ ᱞᱮᱫ
ᱦᱚᱸ ᱟᱹᱰᱤ ᱱᱟᱯᱟᱭ ᱜᱮ ᱦᱩᱭ ᱞᱮᱱᱟ ᱟᱨ ᱟᱯᱮ ᱚᱱᱛᱮ ᱫᱚ ᱵᱟᱠᱥᱟ ᱠᱚ ᱵᱷᱳᱜᱽ ᱠᱚᱯᱮ ᱪᱟᱥ ᱜᱮᱭᱟ ᱥᱮ ᱵᱟᱝᱼᱟ?
ᱟᱞᱮ ᱱᱚᱛᱮ ᱵᱟᱠᱥᱟ ᱵᱷᱳᱜᱽ ᱫᱚ ᱚᱱᱠᱟ ᱫᱚ ᱵᱟᱠᱚ ᱪᱟᱥᱟ ᱥᱚᱨᱱᱚ ᱜᱮ ᱟᱞᱮ ᱱᱚᱛᱮ ᱫᱚ ᱡᱟᱹᱥᱛᱤ ᱯᱮ ᱪᱟᱥᱟ ᱦᱟᱜ ᱾
ᱥᱚᱨᱱᱚ ᱫᱚ ᱪᱮᱫ ᱞᱮᱠᱟ ᱫᱟᱢ ᱟᱯᱮ ᱚᱱᱛᱮ ᱨᱮ
ᱥᱚᱨᱱᱚ ᱚᱠᱟ ᱥᱚᱢᱚᱭ ᱚᱠᱟ ᱞᱮᱠᱟ ᱪᱟᱥ ᱨᱟᱠᱟᱵ ᱛᱚᱨᱟ ᱫᱚ ᱚᱱᱠᱟ ᱫᱚ ᱫᱟᱢ ᱵᱟᱝ
ᱩᱸ ᱩᱸ ᱠᱩᱲᱤ ᱴᱟᱠᱟ ᱟᱴᱷᱨᱚ ᱴᱟᱠᱟ ᱚᱱᱠᱟ ᱵᱟ?
ᱦᱳᱭ ᱦᱳᱭ
ᱟᱫᱚ ᱛᱟᱦᱞᱮᱻ ᱫᱟᱜ ᱠᱚᱢᱟᱭ ᱫᱟᱜ ᱵᱟᱲᱟ ᱠᱮᱜ-ᱟ ᱟᱯᱮ ᱥᱮᱱ ᱢᱟ ᱛᱚᱲᱟ ᱠᱚ ᱟᱨᱦᱚᱸ ᱛᱤᱱᱟᱹᱜ ᱫᱤᱱ ᱜᱟᱱ ᱞᱟᱜᱟᱜ ᱛᱟᱯᱮᱭᱟ
ᱦᱚᱸ ᱟᱞᱮ ᱱᱚᱛᱮ ᱢᱟ ᱚᱱᱟ ᱟᱪᱷᱲᱟ ᱛᱚᱲᱟ ᱜᱮ ᱡᱟᱹᱥᱛᱤ ᱞᱮ ᱜᱤᱰᱤᱭᱟ ᱟᱫᱚ ᱫᱟᱜ ᱜᱮᱞᱮ ᱧᱮᱞᱮᱫᱟ ᱫᱟᱜ ᱠᱚ ᱪᱮᱫ ᱞᱮᱠᱟᱭ ᱫᱟᱜ ᱮᱟᱭ ᱦᱟᱸᱜ ᱛᱟᱨᱯᱚᱨ ᱜᱤᱰᱤ ᱦᱩᱭᱩᱜ-ᱟ ᱞᱚᱥᱚᱫ ᱜᱟᱱ ᱞᱮᱱ ᱠᱷᱟᱱ ᱜᱮ ᱜᱤᱰᱤ ᱦᱩᱭᱩᱜ-ᱟ
ᱟᱫᱚ ᱯᱮ ᱯᱚᱪᱟᱱ ᱵᱟᱲᱟ ᱠᱟᱜ-ᱟ ᱥᱮ ᱟᱹᱣᱨᱤᱭᱟᱹ
ᱯᱚᱪᱟᱱ ᱫᱚ ᱢᱤᱫ ᱪᱟᱥ ᱠᱟᱛᱮᱫ ᱯᱚᱪᱟᱱ ᱦᱩᱭ ᱠᱟᱱᱟ
ᱟᱫᱚ ᱱᱮᱛᱟᱨ ᱫᱚ ᱱᱟᱦᱮᱞ ᱠᱚᱛᱮ ᱯᱮ ᱥᱤ ᱵᱟᱲᱟᱭᱮᱜ-ᱟ ᱥᱮ ᱜᱟᱹᱰᱤ ᱯᱮ ᱞᱟᱜᱟᱣᱮᱜ-ᱟ
ᱱᱮᱛᱟᱨ ᱢᱟ ᱰᱟᱝᱨᱟ ᱠᱚᱢᱟ ᱡᱚᱛᱚ ᱠᱚ ᱟᱠᱷᱨᱤᱧ ᱪᱟᱵᱟ ᱠᱮᱜ ᱠᱚᱣᱟ ᱟᱫᱚ ᱵᱟᱹᱭ ᱵᱟᱹᱭᱛᱮ ᱚᱱᱟ ᱱᱟᱦᱮᱞ ᱢᱟ ᱵᱚᱱᱫᱚ ᱤᱫᱤᱭᱮᱱᱟ
ᱟᱫᱚ ᱚᱱᱟ ᱴᱨᱟᱠᱴᱚᱨ ᱠᱚᱛᱮ ᱜᱮ ᱥᱤ ᱵᱟᱲᱟ ᱦᱚᱪᱚ ᱦᱩᱭᱩᱜ ᱠᱟᱱᱟ ᱟᱨ ᱟᱯᱮ ᱚᱱᱛᱮ ᱫᱚ
ᱟᱞᱮ ᱱᱚᱛᱮ ᱦᱚ ᱴᱨᱟᱠᱴᱚᱨ ᱜᱮ ᱛᱚᱲᱟ ᱜᱟᱹᱰᱤ ᱛᱮᱫ ᱰᱟᱝᱨᱟ ᱛᱮᱦᱟᱜ‌ᱤᱧ ᱥᱤ ᱦᱚᱪᱚ ᱞᱮᱜ-ᱟ ᱵᱟᱠᱷᱟᱱ ᱫᱚ ᱵᱟᱛ ᱵᱟᱹᱠᱤ ᱡᱤᱜ ᱱᱚᱣᱟ ᱴᱨᱟᱠᱴᱚᱨ ᱛᱮᱜᱮ
ᱟᱨ ᱛᱤᱱᱟᱹᱝ ᱜᱟᱱ ᱛᱚᱲᱟ ᱜᱤᱰᱤ ᱠᱚ ᱵᱟᱹᱠᱤ ᱢᱮᱱᱟᱜ ᱛᱟᱯᱮᱭᱟ
ᱦᱚᱸ ᱵᱟᱨᱭᱟ ᱜᱟᱱ ᱫᱚᱧ ᱜᱤᱰᱤ ᱠᱟᱜ-ᱟ ᱦᱟᱸᱜ ᱟᱨ ᱦᱟᱱᱟ ᱛᱟᱞᱟ ᱯᱟᱲᱤ ᱥᱮᱱ ᱨᱮ ᱚᱱᱛᱮᱨᱮ ᱟᱨ ᱢᱤᱫᱴᱷᱮᱱ ᱜᱟᱱᱤᱧ ᱜᱤᱰᱤᱭᱟ ᱢᱚᱬᱮ ᱠᱟᱴᱟ ᱜᱟᱱ ᱤᱱᱟᱹᱠᱷᱟᱱ ᱜᱮ ᱦᱟᱸᱜ ᱢᱚᱴᱟᱢᱩᱴᱤ ᱦᱩᱭᱩᱜ-ᱟ
ᱛᱤᱱᱟᱹᱝ ᱵᱤᱜᱷᱟᱹ ᱞᱮᱠᱟ ᱵᱤᱱ ᱪᱟᱥᱮᱜ-ᱟ ᱟᱹᱵᱤᱱ ᱫᱚ ᱱᱤᱭᱟᱹ ᱫᱷᱟᱣ ᱫᱚ
ᱟᱹᱞᱤᱧ ᱜᱚᱴᱟ ᱢᱚᱬᱮ ᱵᱤᱜᱷᱟᱹ ᱜᱟᱱ ᱞᱤᱧ ᱪᱟᱥᱮᱜ-ᱟ ᱢᱟᱲᱟᱝ ᱡᱮᱠᱷᱟ ᱦᱚᱸ ᱤᱝᱠᱟᱹ ᱜᱮᱞᱤᱧ ᱪᱟᱥ ᱞᱮᱜ-ᱟ ᱫᱚᱢᱮ ᱥᱟᱨ ᱨᱟᱱ ᱠᱚᱨᱮᱱᱟᱜ ᱠᱷᱚᱨᱪᱟ
ᱦᱚᱭ ᱱᱮᱛᱟᱨ ᱢᱟ ᱵᱟᱹᱭ ᱵᱟᱹᱭᱛᱮ ᱨᱟᱱ ᱥᱟᱨ ᱠᱚᱢᱟ ᱡᱟᱹᱥᱛᱤ ᱫᱟᱢ ᱤᱫᱤᱭᱮᱱᱟ ᱚᱱᱟ ᱛᱮᱜᱮ ᱢᱩᱞᱭᱟ ᱠᱚᱦᱚᱸ ᱠᱷᱩᱵ ᱡᱟᱹᱥᱛᱤ ᱯᱩᱭᱥᱟ ᱠᱚ ᱦᱟᱛᱟᱣᱮᱜ-ᱟ ᱡᱟᱹᱥᱛᱤ ᱪᱟᱥ ᱛᱮᱦᱚᱸ ᱠᱷᱚᱨᱚᱪ ᱡᱟᱹᱥᱛᱤᱜ ᱠᱟᱱᱟ
ᱟᱨ ᱟᱞᱚᱵᱤᱱ ᱞᱟᱹᱭᱟ ᱢᱩᱞᱤᱭᱟᱜ ᱡᱟᱦᱟᱸ ᱨᱮᱴ ᱟᱨ ᱦᱤᱡᱩᱜ-ᱟ ᱱᱚᱴᱟ ᱨᱮᱠᱚ ᱦᱤᱡᱩᱜ-ᱟ ᱨᱟᱠᱟᱵᱚᱜ-ᱟ ᱠᱚ ᱛᱤᱱᱴᱟ ᱥᱟᱲᱮ ᱛᱤᱱᱴᱟ ᱠᱷᱟᱱ ᱜᱮ
ᱴᱟ ᱚᱝᱠᱟ ᱦᱚᱭ
ᱟᱫᱚ ᱟᱯᱮ ᱚᱱᱛᱮ ᱫᱚ ᱪᱮᱫ ᱞᱮᱠᱟᱢ ᱢᱟᱱᱮ ᱢᱩᱞᱤᱭᱟᱹ ᱠᱚᱫᱚ ᱡᱚᱢ ᱠᱚᱫᱚ ᱯᱮ ᱮᱢᱟ ᱠᱚ ᱠᱟᱱᱟ ᱥᱮ ᱯᱩᱭᱥᱟ ᱛᱮᱜᱮ
ᱡᱚᱢ ᱢᱟ ᱚᱱᱟ ᱠᱷᱟᱡᱟᱹᱲᱤ ᱜᱮ ᱮᱢ ᱦᱩᱭᱩᱜ ᱠᱟᱱᱟ ᱛᱤᱠᱤᱱ ᱵᱮᱲᱟ ᱟᱨ ᱯᱩᱭᱥᱟ ᱟᱨ ᱟᱯᱮ ᱚᱱᱛᱮ ᱫᱚ
ᱟᱞᱮ ᱱᱚᱛᱮ ᱫᱚ ᱡᱚᱢ ᱠᱚᱫᱚ ᱵᱟᱝᱟ ᱯᱩᱭᱥᱟᱹ ᱜᱮᱞᱮ ᱮᱢᱟ ᱠᱚ ᱠᱟᱱᱟ ᱡᱚᱢ ᱨᱮᱱᱟᱜ ᱡᱷᱟᱢᱮᱞᱟ ᱟᱨᱦᱚᱸ ᱠᱚᱭ ᱮᱢᱟ ᱠᱚ ᱚᱱᱟ ᱯᱤᱪᱷᱚᱱ ᱨᱮ ᱟᱨᱦᱚᱸ ᱢᱤᱫ ᱦᱚᱲ ᱞᱟᱜᱟᱣ ᱠᱚᱜ ᱢᱮ
ᱦᱚᱭ ᱦᱮᱸ
ᱟᱫᱚ ᱦᱟᱱᱟ ᱡᱮᱠᱷᱟ ᱫᱚ ᱟᱹᱵᱤᱱ ᱫᱚ ᱪᱮᱫ ᱦᱩᱲᱩ ᱵᱤᱱ ᱪᱟᱥ ᱞᱮᱫ ᱛᱟᱦᱮᱸᱜ
ᱟᱹᱞᱤᱧ ᱢᱟ ᱥᱚᱨᱱᱚ ᱦᱚᱞᱤᱧ ᱪᱟᱥ ᱞᱮᱜ-ᱟ ᱛᱟᱭᱮ ᱵᱟᱠᱥᱟ ᱵᱟᱠᱽᱦᱚᱸᱞᱤᱧ ᱪᱟᱥ ᱞᱮᱜ-ᱟ ᱵᱟᱱᱟᱨ ᱜᱮᱞᱤᱧ ᱪᱟᱥ ᱞᱮᱜ-ᱟ ᱟᱨ ᱵᱟᱠᱥᱟ ᱵᱚᱠᱚ ᱦᱚᱸ ᱵᱷᱟᱹᱜᱤ ᱛᱮᱜᱮᱞᱤᱧ ᱟᱠᱷᱨᱤᱧ ᱠᱟᱜ-ᱟ
ᱵᱟᱠᱥᱟ ᱵᱷᱚᱠ ᱫᱚ ᱛᱤᱱᱟᱝ ᱛᱤᱱᱟᱝ ᱵᱷᱤᱜᱷᱟᱹ ᱜᱟᱱ ᱵᱤᱱ ᱪᱟᱥ ᱞᱮᱜ-ᱟ
ᱵᱟᱠᱥᱟ ᱵᱷᱚᱠᱞᱤᱧ ᱪᱟᱥ ᱞᱮᱜ-ᱟ ᱯᱮ ᱯᱩᱱ ᱵᱤᱜᱷᱟᱹ ᱞᱮᱠᱟ
ᱟᱨ ᱥᱚᱨᱱᱚ ᱫᱚ
ᱩᱸᱥᱚᱨᱱᱚ ᱦᱚ ᱚᱝᱠᱟ ᱵᱟᱨ ᱵᱤᱜᱷᱟᱹ ᱞᱮᱠᱟ ᱡᱚᱢ ᱵᱟᱠᱷᱨᱟ ᱞᱟᱹᱜᱤᱫ ᱚᱱᱟ ᱫᱚ ᱱᱮᱛᱟᱨ ᱢᱟ ᱚᱱᱟ ᱨᱮᱥᱚᱱ ᱪᱟᱣᱞᱮ ᱜᱮ ᱡᱟᱹᱥᱛᱤ ᱠᱚ ᱡᱚᱢᱮᱜᱼᱟ ᱟᱯᱮ ᱚᱱᱛᱮ ᱫᱚ ᱟᱨ ᱟᱯᱮ ᱚᱱᱛᱮ ᱫᱚ ᱨᱮᱥᱚᱱ ᱪᱟᱣᱞᱮ ᱠᱚ ᱡᱚᱢ ᱵᱟᱲᱟᱭᱮᱫᱼᱟ ᱥᱮ ᱵᱟᱝ
ᱨᱮᱥᱚᱱ ᱪᱟᱣᱞᱮ ᱦᱚᱸᱠᱚ ᱡᱚᱢᱮ ᱜᱮᱭᱟ ᱟᱨ ᱱᱮᱛᱟᱨ ᱢᱟ ᱚᱱᱟ ᱫᱤᱥᱤ ᱦᱩᱲᱩ ᱪᱟᱣᱞᱮ ᱠᱚᱢᱟ ᱮᱠ ᱮᱜᱫᱚᱢ ᱜᱮᱠᱚ ᱢᱩᱪᱟᱹᱫ ᱪᱟᱵᱟ ᱠᱮᱫ ᱫᱚ
ᱦᱩᱸᱜᱼᱩᱸ ᱫᱤᱥᱤ ᱫᱚ ᱵᱟᱠᱚ ᱪᱟᱥᱮᱜᱼᱟᱠᱚ ᱟᱯᱮ ᱚᱱᱛᱮ ᱫᱚ
ᱫᱤᱥᱤ ᱫᱚ ᱵᱟᱠᱚ ᱪᱟᱥᱮᱜᱼᱟ
ᱢᱟᱲᱟᱝ ᱵᱟᱠᱷᱟᱱ ᱫᱤᱥᱤ ᱦᱩᱲᱩ ᱠᱚ ᱪᱟᱥ ᱛᱟᱦᱮᱸᱫ ᱫᱟᱜ ᱢᱟᱹᱰᱤ ᱦᱚᱭ ᱦᱚᱭ ᱟᱫᱚ
ᱠᱷᱚᱸᱛ ᱠᱚᱫᱚ ᱵᱤᱱ ᱤᱫᱤ ᱠᱟᱣᱚᱜᱼᱟ ᱥᱮ ᱵᱟᱝᱟ ᱵᱟᱹᱫ ᱠᱚᱨᱮ ᱫᱚ
ᱠᱷᱚᱛ ᱫᱚᱞᱤᱧ ᱤᱫᱤᱭᱟᱜ ᱛᱟᱦᱮᱸᱫ ᱰᱟᱹᱝᱨᱤ ᱠᱚᱦᱚᱸ ᱠᱚ ᱠᱚᱢ ᱜᱮ ᱛᱟᱹᱞᱤᱧᱟ
ᱟᱫᱚ ᱰᱟᱝᱨᱟ ᱜᱟᱹᱰᱤ ᱛᱮ ᱥᱮ ᱴᱨᱟᱠᱴᱚᱨ ᱛᱮ
ᱴᱨᱟᱠᱴᱚᱨ ᱛᱮᱜᱮ
ᱟᱫᱚ ᱠᱷᱚᱸᱛ ᱠᱚᱫᱚ ᱵᱤᱱ ᱪᱷᱟᱹᱛᱤᱭᱟᱹᱣ ᱵᱟᱲᱟ ᱠᱮᱜᱼᱟ ᱥᱮ ᱵᱟᱵᱤᱱ ᱪᱷᱟᱹᱛᱤᱭᱟᱹᱣ ᱵᱟᱲᱟ ᱠᱟᱜ ᱟ ᱵᱤᱱ
ᱠᱷᱚᱛ ᱠᱚᱫᱚᱞᱤᱧ ᱪᱷᱟᱹᱛᱤᱭᱟᱹᱣ ᱠᱟᱜᱼᱟ ᱢᱩᱞᱭᱟᱹ ᱞᱮᱜ ᱠᱚᱣᱟᱞᱤᱧ ᱵᱟᱨᱭᱟ ᱜᱟᱱ ᱢᱚᱴᱟᱢᱩᱴᱤ ᱠᱚ ᱪᱷᱟᱹᱛᱤᱭᱟᱹᱣ ᱠᱟᱜᱼᱟ ᱪᱷᱮᱛᱤᱭᱟᱹᱣ ᱫᱚ
ᱦᱳᱭ ᱠᱷᱚᱛ ᱠᱚ ᱪᱷᱟᱛᱤᱭᱟᱹᱣ ᱠᱟᱛᱮᱫ ᱢᱤᱫ ᱪᱟᱥ ᱜᱟᱱ ᱥᱤᱭᱟᱜ ᱠᱷᱟᱱ ᱫᱚ ᱵᱷᱟᱜᱤᱜᱼᱟ ᱚᱱᱟ ᱦᱟᱥᱟ ᱠᱚ ᱠᱟᱹᱡ ᱤᱭᱟᱹ ᱧᱚᱜᱚᱜᱼᱟ
ᱦᱳᱭ ᱦᱳᱭ ᱟᱞᱮ ᱥᱮᱱ ᱢᱟ ᱫᱟᱜ ᱜᱮ ᱦᱟᱸᱜ ᱟᱹᱣᱨᱤᱭᱟ ᱫᱟᱜ ᱜᱮ ᱱᱚᱜᱼᱚᱭ ᱜᱷᱩᱴᱩᱢᱩᱴᱩ ᱮᱠᱫᱚᱢ ᱮᱴᱟᱜ ᱥᱮᱱ ᱫᱚᱠᱚ ᱥᱤ ᱪᱟᱵᱟ ᱜᱟᱫ ᱠᱮᱜᱼᱟ ᱱᱚᱛᱮ ᱢᱟ ᱫᱟᱜ ᱜᱮ ᱵᱟᱹᱱᱩᱜ
ᱫᱟᱜᱟᱭ ᱦᱟᱸᱜ ᱦᱳᱭᱛᱚ ᱚᱸᱱᱮ ᱟᱥᱟᱲ ᱵᱚᱸᱜᱟ ᱢᱟ ᱵᱚᱞᱚᱭᱮᱱ ᱠᱟᱱᱟ ᱵᱚᱞᱚ ᱠᱟᱱᱟ
ᱦᱩᱸ ᱟᱫᱚ ᱟᱹᱵᱤᱱ ᱟᱢ ᱫᱟᱫᱟ ᱢᱟᱨᱟᱝᱤᱡ ᱫᱚ ᱩᱱᱤ ᱫᱚ ᱚᱲᱟᱜ ᱥᱮᱱ ᱨᱮᱜᱮ ᱢᱮᱱᱟᱭᱟ ᱥᱮ ᱚᱠᱟ
ᱦᱮᱸ ᱚᱲᱟᱜ ᱥᱮᱱ ᱨᱮᱜᱮ ᱢᱟᱱᱮᱭᱟ ᱪᱟᱥ ᱵᱟᱲᱟᱭᱮᱫ ᱫᱟᱭ ᱩᱱᱤ ᱦᱚᱸ
ᱪᱟᱥ ᱵᱟᱲᱟ ᱨᱮᱜᱮᱞᱤᱧ ᱪᱷᱩᱴᱟᱹᱣ ᱵᱟᱲᱟ ᱟᱠᱟᱱᱟ ᱵᱟᱱᱟ ᱦᱚᱲ ᱜᱮ ᱟᱨ ᱟᱯᱮ ᱚᱱᱛᱮ ᱫᱚ ᱥᱚᱵᱽᱡᱤ ᱠᱚᱫᱚ ᱵᱟᱠᱚ ᱪᱟᱥ ᱵᱟᱲᱟᱭᱮᱫ ᱛᱮᱠᱚ
ᱥᱚᱵᱽᱡᱤ ᱵᱟ ᱥᱚᱵᱽᱡᱤ ᱦᱚᱸ ᱪᱟᱥ ᱞᱮᱫᱼᱟ ᱠᱚ ᱥᱚᱵᱽᱡᱤ ᱠᱚ ᱪᱟᱥ ᱞᱮᱜᱼᱟ ᱯᱚᱴᱚᱞ ᱠᱚ ᱪᱟᱥ ᱞᱮᱜᱼᱟ ᱠᱟᱨᱞᱟ ᱠᱚ ᱪᱟᱥ ᱞᱮᱜᱼᱟ ᱚᱱᱟ ᱫᱚᱠᱚ ᱪᱟᱵᱟ ᱠᱮᱜᱼᱟ ᱱᱚᱜ ᱚᱭ ᱪᱟᱥ ᱫᱤᱱ ᱦᱟᱸᱜ ᱵᱚᱞᱚᱭᱮᱱᱟ
ᱦᱮᱸ ᱦᱮᱸ
ᱟᱫᱚ ᱚᱱᱟ ᱫᱚ ᱦᱟᱸᱜ ᱠᱚ ᱪᱟᱵᱟ ᱟᱠᱟᱜᱼᱟ ᱱᱤᱛᱚᱜ ᱫᱚ ᱟᱨᱠᱤ ᱱᱤᱛᱚᱜ ᱫᱚ ᱦᱩᱲᱩ ᱯᱟᱹᱨᱤ ᱠᱚ ᱪᱟᱥᱟ
ᱦᱳᱭ ᱚᱱᱟᱜᱮ ᱵᱟᱹᱫᱽ ᱵᱮᱠᱟᱨ ᱛᱟᱦᱮᱸ ᱞᱱᱠᱷᱟᱱ ᱢᱟ ᱞᱟᱵᱷ ᱢᱟ ᱵᱟᱝ ᱦᱩᱭᱩᱜᱼᱟ ᱥᱮ ᱡᱟᱦᱟᱱᱟᱜ ᱪᱟᱥ ᱞᱮᱠᱷᱟᱱ ᱜᱮ ᱡᱟᱜᱮ ᱯᱩᱭᱥᱟᱹ ᱨᱮᱦᱚᱸ ᱩᱰᱩᱠᱚᱜᱼᱟ ᱤᱱᱠᱟᱢ ᱦᱩᱭᱩᱜᱼᱟ
ᱟᱨ ᱟᱞᱚᱵᱤᱱ ᱞᱟᱹᱭᱟ ᱟᱹᱞᱤᱧ ᱫᱚ ᱱᱤᱭᱟᱹ ᱡᱮᱠᱷᱟᱜ ᱚᱱᱟ ᱠᱚᱫᱚ ᱵᱟᱹᱞᱤᱧ ᱪᱟᱥᱮᱜᱼᱟ ᱦᱟᱱᱮ ᱢᱟᱲᱟᱝ ᱥᱮᱨᱢᱟ ᱞᱤᱧ ᱪᱟᱥ ᱞᱮᱼᱟ ᱫᱚᱢᱮᱞᱤᱧ ᱞᱚᱥ ᱟᱠᱟᱱᱟ ᱚᱱᱟᱛᱮ ᱱᱤᱭᱟᱹ ᱡᱮᱠᱷᱟ ᱫᱚ ᱦᱟᱸᱜ ᱵᱟᱹᱞᱤᱧ ᱪᱟᱥ ᱟᱠᱟᱜᱼᱟ ᱚᱱᱟ ᱠᱚᱫᱚ ᱥᱚᱵᱽᱡᱤ ᱠᱚᱫᱚ ᱦᱟᱸᱜ
ᱟᱫᱚ ᱰᱟᱝᱨᱟ ᱠᱚᱫᱚ ᱵᱟᱵᱤᱱ ᱦᱟᱛᱟᱣᱮᱫ ᱠᱚᱣᱟᱵᱤᱱ
ᱰᱟᱝᱨᱟ ᱠᱚᱫᱚ ᱵᱟᱹᱞᱤᱧ ᱦᱟᱛᱟᱣᱮᱫ ᱠᱚᱣᱟ
ᱪᱮᱫ ᱵᱤᱱ ᱞᱟᱹᱭᱮᱫ ᱛᱟᱦᱮᱸᱜᱼᱟ
ᱞᱟᱹᱭᱮᱫ ᱛᱟᱦᱮᱸᱜ ᱞᱤᱧ ᱦᱟᱱᱟ ᱥᱮᱨᱢᱟ ᱞᱤᱧ ᱫᱚᱢ ᱪᱟᱥ ᱞᱮᱜᱼᱟᱹᱞᱤᱧ ᱮᱠᱫᱚᱢ ᱞᱤᱧ ᱞᱚᱥ ᱟᱠᱟᱱᱟ ᱚᱱᱟᱛᱮ ᱱᱤᱭᱟᱹ ᱥᱮ ᱥᱮᱨᱢᱟ ᱫᱚ ᱮᱠᱫᱚᱢ ᱵᱟᱹᱞᱤᱧ ᱪᱟᱥᱟ ᱥᱚᱵᱽᱡᱤ ᱠᱚᱫᱚ ᱦᱟᱸᱜ ᱮᱱᱛᱮ
ᱦᱮᱸ ᱦᱮᱸ
ᱟᱫᱚ ᱟᱯᱮ ᱚᱱᱛᱮ ᱫᱚ ᱟᱫᱚ ᱦᱩᱲᱩ ᱵᱟᱫ ᱛᱮᱫᱚ ᱪᱮᱫ ᱠᱚᱯᱮ ᱪᱟᱥᱟ?
ᱦᱤᱡᱩ ᱵᱟᱫ ᱛᱮ ᱥᱚᱵᱡᱤ ᱠᱚᱜᱮᱞᱮ ᱪᱟᱥ ᱵᱟᱲᱟᱭ ᱜᱮ ᱨᱮᱭᱟᱨ ᱫᱤᱱ ᱠᱚ ᱨᱮᱭᱟᱲ ᱫᱤᱱ ᱜᱮ ᱡᱟᱹᱥᱛᱤ ᱢᱟ ᱥᱚᱵᱡᱤ ᱢᱟ ᱦᱩᱭᱩᱜ ᱟ ᱥᱮ᱾ ᱦᱮᱸ ᱠᱚᱯᱤ ᱠᱚ ᱵᱟᱨᱦᱟ ᱠᱚᱯᱤ ᱠᱚ ᱚᱱᱟ ᱠᱚ ᱟᱲᱟᱜ ᱠᱚ
ᱚ
ᱟᱫᱚ ᱚᱲᱟᱜ ᱨᱮᱫᱚ ᱚᱠᱚᱭ ᱠᱚᱠᱚ ᱪᱟᱥ ᱵᱟᱲᱟᱭ ᱜᱮᱭᱟ ᱟᱨ ᱪᱟᱥ ᱠᱚᱨᱮ ᱚᱠᱚᱭ ᱠᱚ ᱪᱷᱩᱴᱟᱹᱣ ᱵᱟᱲᱟᱜ ᱜᱮᱭᱟ?
ᱚᱲᱟᱜ ᱨᱮᱫᱚ ᱱᱚᱸᱰᱮ ᱫᱚ ᱦᱟᱸᱜ ᱟᱨ ᱚᱠᱚᱭ ᱢᱮᱱᱟᱭᱟ ᱵᱟᱵᱟ ᱛᱠᱤᱱ ᱦᱚᱸᱠᱤᱱ ᱵᱚᱭᱚᱥᱮ ᱮᱱᱟ ᱟᱫᱚ ᱟᱹᱞᱤᱧ ᱜᱮ ᱦᱟᱜ ᱪᱟᱹᱥᱤ ᱤᱫᱤ ᱠᱟᱛᱮ ᱫᱚ ᱮᱠᱫᱚᱢ ᱫᱟᱭ ᱫᱟᱭᱤᱛᱛᱚ ᱞᱤᱧ ᱦᱟᱛᱟᱣ ᱟᱠᱟᱫᱼᱟ᱾ ᱚᱲᱟᱜ ᱨᱮᱫᱚ ᱚᱱᱠᱟ ᱫᱚ ᱵᱟᱹᱱᱩᱜ ᱠᱚᱣᱟ ᱢᱤᱥᱨᱟᱢᱮ ᱛᱟᱦᱮᱸ ᱠᱟᱱᱟ ᱩᱱᱤ ᱦᱚᱸ ᱡᱟᱶᱟᱭ ᱟᱠᱟᱫᱮᱭᱮ ᱟᱫᱚ ᱟᱹᱞᱤᱧ ᱜᱮᱦᱟᱸᱜ ᱪᱟᱥ ᱤᱫᱤ ᱠᱟᱛᱮᱜ ᱫᱚ ᱫᱟᱭᱤᱛᱛᱚ ᱫᱚᱞᱤᱧ ᱦᱟᱛᱟᱣ ᱟᱠᱟᱫᱼᱟ
ᱦᱮᱸ ᱦᱮᱸ ᱪᱟᱥ ᱵᱤᱱ ᱵᱷᱟᱜᱤ ᱧᱚᱜ ᱛᱮ ᱪᱟᱥ ᱵᱤᱱ ᱟᱨ ᱨᱟᱱ ᱥᱟᱨ ᱫᱚ ᱪᱮᱫ ᱞᱮᱠᱟ ᱵᱤᱱ ᱮᱢᱟᱜ ᱠᱟᱱᱟ?
ᱨᱟᱱ ᱥᱟᱨ ᱫᱚᱞᱤᱧ ᱮᱢᱟᱜ ᱠᱟᱱᱟ ᱠᱷᱚᱛ ᱢᱟᱞᱤᱧ ᱮᱢ ᱠᱟᱜᱼᱟ ᱦᱟᱜ ᱨᱟᱱ ᱥᱟᱨ ᱫᱚ ᱨᱚᱦᱚᱲ ᱵᱟᱲᱟ ᱠᱟᱛᱮᱫ ᱜᱮᱞᱤᱧ ᱮᱢᱟᱜᱼᱟ ᱠᱷᱚᱛ ᱡᱩᱫᱤ ᱥᱚᱨᱯᱷᱟ ᱧᱚᱜ ᱮᱢ ᱞᱮᱱᱠᱷᱟᱱ ᱫᱚ ᱟᱫᱚ ᱨᱟᱱ ᱥᱟᱨ ᱠᱚᱫᱚ ᱵᱟᱝ ᱞᱟᱜᱟᱜᱼᱟ ᱚᱱᱠᱟ ᱫᱚ
ᱦᱳᱭ ᱱᱮᱛᱟᱨ ᱢᱟ ᱰᱟᱝ ᱰᱟᱝᱨᱟ ᱠᱚᱜᱮ ᱵᱟᱪᱩᱜ ᱠᱚᱫᱚ ᱟᱫᱚ ᱠᱷᱚᱛ ᱨᱮᱱᱟᱜ ᱯᱚᱨᱤᱢᱟᱱ ᱠᱚᱦᱚᱸ ᱠᱚᱢ ᱜᱚᱫ
ᱦᱳᱭ ᱦᱳᱭ ᱟᱫᱚ ᱟᱯᱮ ᱚᱱᱛᱮ ᱫᱚ ᱰᱟᱝᱨᱤ ᱠᱚᱫᱚ ᱯᱮ ᱫᱚᱦᱚ ᱟᱠᱟᱫ ᱠᱚᱣᱟ ᱥᱮ ᱵᱟᱝ?
ᱰᱟᱝᱨᱟ ᱵᱚᱞᱛᱮ ᱩᱱᱠᱩ ᱜᱟᱹᱭ ᱠᱚᱜᱮ ᱢᱮᱱᱟᱜ ᱠᱚᱣᱟ ᱵᱟᱨᱭᱟ ᱯᱤᱭᱟ᱾ ᱠᱚᱛᱮᱜᱮ ᱡᱟᱜᱮ ᱠᱷᱫᱽ ᱦᱩᱭᱩᱜ ᱠᱟᱱᱟ ᱦᱳᱭ ᱚᱱᱟ ᱠᱷᱚᱛ ᱠᱚᱜᱮ ᱮᱢ ᱵᱟᱲᱟ ᱦᱩᱭ ᱟᱠᱟᱱᱟ᱾ ᱠᱷᱫᱽ ᱠᱚᱦᱚᱸ ᱪᱷᱟᱹᱴᱭᱟᱹ ᱵᱟᱲᱟ ᱦᱩᱭ ᱟᱠᱟᱱᱟ ᱦᱟᱸᱜ ᱱᱤᱛ ᱠᱷᱚᱱ ᱵᱟᱝ ᱪᱷᱤᱛᱭᱟᱹ ᱞᱮᱠᱷᱟᱱ